ᱟ ᱡᱚᱦᱟᱨ ᱜᱮ ᱜᱚᱝᱠᱮ
ᱦᱮᱸ ᱜᱮ ᱟᱹᱞᱤᱧ ᱟᱲᱟᱝ ᱪᱮᱫ ᱞᱮᱠᱟ ᱟᱡᱚᱢᱚᱜ ᱠᱟᱱᱟ?
ᱦᱮᱸ ᱢᱚᱸᱡᱽ ᱜᱮ ᱦᱤᱡᱩᱜ ᱠᱟᱱᱟ ᱱᱟᱯᱟᱭ ᱜᱮ᱾ ᱟᱨ ᱟᱹᱞᱤᱧᱟᱜ ᱪᱮᱫ ᱞᱮᱠᱟ ᱟᱡᱚᱢᱚᱜ ᱠᱟᱱᱟ?
ᱟᱵᱤᱱᱟᱜ᱾ ᱱᱚᱜᱼᱭ ᱱᱟᱯᱟᱭ ᱜᱮ ᱟᱸᱡᱚᱜ ᱱᱤᱛ ᱦᱟᱵᱤᱡ ᱟᱨ ᱱᱚᱝᱠᱟ ᱜᱮ ᱟᱸᱡᱚᱢ ᱞᱮᱱᱟᱱ ᱢᱩᱪᱟᱹᱫ ᱫᱷᱵᱤᱡ ᱜᱮ ᱟᱹᱰᱤ ᱱᱟᱯᱟᱭ ᱦᱩᱭᱩᱜᱼᱟ ᱾ ᱪᱮᱫ ᱞᱮᱠᱟ ᱢᱮᱱᱟᱜᱼᱟ ᱟᱯᱮ ᱫᱚ ᱚᱲᱟᱜ
ᱟᱨ ᱦᱮᱸ ᱱᱟᱯᱟᱭ ᱵᱟᱲᱟ ᱜᱮ᱾
ᱦᱩᱸ
ᱟᱨ ᱟᱹᱵᱤᱱ ᱪᱮᱫ ᱞᱮᱠᱟ ᱦᱮᱱᱟᱜ ᱵᱤᱱᱟ?
ᱟᱹᱞᱤᱧ ᱦᱚᱸ ᱱᱚᱜᱼᱚᱭ ᱱᱤᱛ ᱦᱟᱹᱵᱤᱡ ᱫᱚ ᱱᱟᱯᱟᱭ ᱜᱮ ᱦᱮᱱᱟᱜ ᱞᱮᱭᱟ ᱡᱚᱛᱚ ᱠᱚᱜᱮ ᱟᱨ ᱱᱟᱯᱟᱭ ᱮᱢ ᱛᱟᱦᱮᱸ ᱞᱮᱱᱠᱟᱡ ᱜᱮ ᱢᱚᱸᱡᱽ ᱫᱚ ᱦᱩᱭᱩᱜᱼᱟ᱾ ᱟᱪᱪᱷᱟ ᱚᱱᱛᱮ ᱟᱯᱮ ᱥᱮᱫ ᱫᱟᱜ ᱡᱟᱹᱲᱤ ᱠᱚ ᱪᱮᱫᱞᱮᱠᱟ ᱢᱮᱱᱟᱜᱼᱟ?
ᱫᱟᱜ ᱡᱟᱹᱲᱤ ᱱᱮᱭ ᱵᱟᱨᱥᱤᱧ ᱜᱟᱱ ᱦᱩᱭ ᱮᱱᱟ ᱦᱟᱜ, ᱱᱮ ᱵᱟᱭ ᱡᱟᱹᱲᱤ ᱠᱟᱜᱼᱟ ᱾ ᱛᱚ ᱵᱟᱨᱥᱤᱧ ᱜᱟᱱ ᱞᱟᱦᱟ ᱨᱮᱫᱚ ᱱᱟᱹᱭ ᱡᱟᱲᱤ ᱵᱟᱲᱟ ᱠᱮᱜᱼᱟ᱾ ᱤᱱᱠᱟᱹ ᱚᱛ ᱠᱚ ᱞᱚᱦᱚᱫ ᱞᱮᱠᱟ ᱡᱟᱦᱟᱸ ᱠᱚᱨᱮ ᱫᱚ ᱥᱚᱲᱚᱜ ᱡᱟᱭᱜᱟ ᱠᱚᱨᱮ ᱫᱚ ᱫᱟᱜ ᱠᱚ ᱛᱚᱸᱵᱟ ᱜᱚᱫ ᱠᱟᱱᱟ ᱾
ᱦᱩᱸ
ᱟᱨ ᱚᱱᱛᱮ ᱟᱯᱮ ᱥᱮᱫ ᱫᱚ᱾
ᱦᱮᱸ ᱟᱞᱮᱥᱮᱫ ᱦᱚᱸ ᱱᱚᱜᱼᱚᱭ ᱟᱹᱰᱤ ᱜᱟᱱ ᱜᱮ ᱡᱟᱹᱲᱤ ᱦᱩᱭ ᱵᱟᱲᱟᱭ ᱮᱱᱟ ᱦᱚᱞᱟ ᱫᱚ ᱦᱟᱸᱜ᱾ ᱟᱫᱚ ᱚᱱᱟ ᱞᱟᱦᱟ ᱫᱚ ᱦᱟᱸᱜ ᱟᱹᱰᱤ ᱠᱚᱢ ᱜᱮ ᱫᱟᱜ ᱠᱮᱫᱟᱭ ᱢᱮᱛᱟᱜ ᱢᱮ ᱵᱟᱝ ᱞᱮᱠᱟ ᱜᱮ, ᱟᱨ ᱦᱚᱞᱟ ᱫᱚᱧ ᱧᱮᱞ ᱮᱫᱟ ᱜᱚᱴ ᱜᱚᱴᱟᱜ ᱜᱮ ᱵᱚᱞᱮ ᱟᱹᱰᱤ ᱠᱟᱡᱟᱠ ᱜᱮ ᱫᱟᱜ ᱟᱠᱟᱫᱟ ᱾ ᱢᱮᱛᱟᱧ ᱵᱟᱨ ᱡᱟᱭᱜᱟ ᱨᱮᱫᱚ ᱦᱟᱸᱜ ᱦᱩᱲᱩ ᱨᱚᱦᱚᱭ ᱠᱚ ᱮᱦᱚᱵ ᱵᱟᱲᱟ ᱮᱱᱟ ᱟᱪᱷᱟ ᱟᱯᱮ ᱥᱮᱱ ᱫᱚ ᱦᱩᱲᱩ ᱨᱚᱦᱚᱭ ᱮᱦᱚᱵ ᱵᱟᱲᱟ ᱟᱠᱟᱱᱟ ᱟᱹᱣᱨᱤ ᱠᱚ ᱮᱦᱚᱵᱼᱟ᱾
ᱦᱮᱸ ᱚᱱᱮ ᱱᱤᱭ ᱫᱟᱜ ᱠᱮᱜ ᱟᱭ ᱛᱚ ᱵᱟᱨᱥᱤ ᱜᱟᱱ ᱜᱮ ᱤᱱᱟ ᱦᱚᱭ ᱠᱮᱜᱟᱭ ᱫᱟᱜ ᱠᱮᱜᱟᱭ ᱦᱩᱲᱩ ᱠᱮ ᱵᱤᱡᱽᱞᱤ᱾ ᱠᱮᱜᱼᱟ ᱤᱱᱟᱹ ᱯᱚᱨᱮ ᱵᱚᱱᱫᱚ ᱠᱮᱫ-ᱟᱭ ᱟᱫᱚ ᱱᱚᱜᱼᱚ ᱱᱚᱝᱠᱟ ᱛᱮᱫᱚ᱾ ᱦᱩᱲᱩ ᱨᱚᱦᱚᱭ ᱠᱚ ᱤᱭᱟᱹ ᱠᱚᱫᱚ ᱵᱟᱝ ᱮᱦᱚᱵ ᱟᱠᱟᱱᱟ ᱟᱞᱮ ᱱᱚᱛᱮ ᱫᱚ ᱦᱟᱸᱜ ᱾
ᱟᱪᱪᱷᱟ
ᱦᱳᱭ ᱟᱨ ᱵᱟᱨᱥᱤᱧ ᱜᱟᱱ ᱱᱤᱝᱠᱟᱹ ᱡᱚᱨᱚ ᱞᱮᱠᱷᱟᱱ ᱫᱚ ᱜᱟᱱᱚᱜ ᱜᱚ-ᱟ ᱾
ᱦᱩᱸ ᱟᱞᱮᱥᱮᱫ ᱫᱚ ᱢᱤᱫᱵᱟᱨ ᱡᱟᱭᱜᱟ ᱫᱚ ᱯᱩᱨᱟᱹ ᱫᱟᱜ ᱠᱟᱜᱼᱟ ᱛᱚ, ᱯᱩᱨᱟᱹ ᱯᱮᱨᱮᱡ ᱵᱟᱲᱟᱣ ᱟᱠᱟᱱᱟ ᱾ ᱟᱨ ᱢᱤᱫ ᱵᱟᱨ ᱡᱟᱭᱜᱟ ᱨᱮ ᱚᱱᱠᱟ ᱵᱟᱭ ᱫᱟᱜ ᱠᱟᱜ ᱛᱮ ᱵᱚᱞᱮ ᱢᱮᱛᱟᱜ ᱢᱮ, ᱡᱟᱜᱮ ᱵᱚᱞᱮ ᱜᱟᱹᱪᱷᱤ ᱵᱟᱧᱪᱟᱣ ᱞᱮᱠᱟᱭ ᱫᱟᱜ ᱟᱠᱟᱫᱟ ᱾ ᱟᱫᱚ ᱜᱚᱴᱟ ᱫᱚ ᱚᱱᱮ ᱠᱚ ᱢᱮᱱᱟ ᱢᱤᱫ ᱥᱟᱶᱛᱮ ᱫᱚ ᱦᱟᱸᱜ ᱵᱟᱜ ᱜᱮ ᱫᱟᱜ ᱚᱠᱟ ᱥᱮᱫ ᱫᱚ ᱡᱟᱹᱥᱛᱤ ᱚᱠᱟ ᱥᱮᱫ ᱫᱚ᱾ ᱠᱚᱢ ᱟᱫᱚ ᱚᱱᱟ ᱦᱤᱥᱟᱹᱵᱽ ᱛᱮ ᱵᱚᱞᱮ ᱟᱫᱚᱢᱫᱚ ᱡᱟᱭᱜᱟ ᱨᱮᱫᱚ ᱢᱮᱛᱟ ᱢᱮ ᱦᱩᱲᱩ ᱨᱚᱦᱚᱭ ᱫᱚᱠᱚ ᱮᱦᱚᱵ ᱮᱱᱟ ᱟᱞᱮ ᱥᱮᱫ ᱫᱚ᱾ ᱟᱯᱮ ᱥᱮᱫ ᱫᱚ ᱟᱹᱣᱨᱤ ᱠᱚ ᱮᱦᱚᱵ ᱵᱟᱲᱟᱜ ᱦᱩᱲᱩ ᱨᱚᱦᱚᱭ ᱠᱚ ᱛᱚᱵᱮ ᱚᱱᱟ ᱟᱰᱮ ᱯᱟᱥᱮ ᱠᱚᱨᱮ?
ᱟᱹᱣᱨᱤᱭᱟ ᱟᱹᱣᱨᱤᱭᱟᱹ ᱱᱚᱛᱮ ᱫᱚ ᱦᱟᱸᱜ ᱫᱟᱜ ᱩᱱᱟᱹᱜ ᱢᱟ ᱵᱟᱭ ᱡᱚᱨᱚ ᱠᱟᱜ ᱛᱚ ᱚᱱᱮ ᱦᱟᱹᱞᱠᱟᱹ ᱦᱟᱹᱞᱠᱟᱹ᱾ ᱮ ᱡᱟᱦᱟᱸ ᱠᱚᱨᱮ ᱫᱚ ᱥᱚᱲᱚ ᱧᱚᱜ ᱜᱮᱭᱟ ᱡᱟᱦᱟᱸᱭ ᱠᱚᱫᱚ ᱛᱚᱞᱟ ᱠᱚ ᱦᱟᱨᱟ ᱠᱟᱱ ᱛᱟᱠᱚᱣᱟ ᱩᱱᱠᱩ ᱠᱚᱫᱚ ᱦᱟᱸᱜ ᱠᱚ ᱮᱦᱚᱵ ᱜᱚᱫᱟ ᱱᱤᱭᱟᱹ ᱛᱮᱦᱤᱧ ᱜᱟᱯᱟ ᱵᱷᱤᱛᱤᱨ ᱨᱮᱜᱮ ᱾
ᱦᱮᱸ
ᱟᱫᱚ ᱚᱱᱟ ᱵᱟᱭ ᱡᱟᱲᱤ ᱞᱮᱠᱷᱟᱱ ᱟᱨᱚ ᱚᱱᱟ ᱟᱸᱡᱮᱫᱚᱜᱼᱟ ᱛᱚ ᱢᱟᱱᱮ ᱟᱨᱚᱻ ᱢᱤᱫ ᱫᱤᱱ ᱵᱟᱨᱥᱤᱧ ᱜᱟᱱ ᱡᱟᱦᱟᱸ ᱞᱮᱠᱟᱭ ᱫᱟᱜ ᱠᱮᱜᱼᱟ ᱚᱱᱠᱟ ᱡᱚᱨᱚ ᱞᱮᱠᱷᱟᱱ ᱫᱚ ᱢᱟᱱᱮ ᱡᱟᱨᱠᱷᱷᱟ ᱧᱚᱜᱚᱜᱼᱟ ᱟᱫᱚ ᱵᱟᱭ ᱟᱸᱡᱮᱫᱼᱟ ᱩᱱᱟᱹᱜ ᱞᱚᱜᱚᱱ ᱫᱚ ᱚᱱᱟ ᱫᱚ
ᱟᱪᱪᱷᱟ ᱚᱱᱠᱟ ᱜᱮ ᱱᱚᱜᱚᱭ ᱟᱞᱮ ᱥᱮᱫ ᱦᱚᱸ ᱥᱟᱦᱟᱨ ᱠᱚᱠᱚ ᱞᱟᱜᱟᱣ ᱵᱟᱲᱟ ᱟᱠᱟᱫᱟ ᱟᱫᱚ ᱚᱱᱟᱛᱮ ᱞᱟᱹᱴᱩ ᱵᱟᱲᱟ ᱟᱠᱟᱱᱟ ᱟᱹᱰᱤ ᱡᱟᱹᱥᱛᱤ ᱡᱛᱤ ᱜᱮ ᱱᱤᱛᱚᱜ ᱫᱚ ᱦᱟᱸᱜ ᱵᱟᱹᱧ ᱢᱮᱛᱟᱜ ᱢᱮ ᱟᱹᱰᱤ ᱡᱟᱹᱥᱛᱤ ᱢᱮᱛᱟᱜ ᱢᱮ ᱦᱩᱲᱩ ᱨᱚᱦᱚᱭ ᱠᱚ ᱮᱦᱚᱵᱼᱟ ᱟᱪᱪᱷᱟ ᱟᱞᱮᱥᱮᱱ ᱱᱮᱛᱟᱨ ᱠᱟᱛᱮ ᱟᱹᱰᱤ ᱡᱟᱹᱥ ᱛᱤᱧ ᱧᱮᱞ ᱮᱫᱟ ᱜᱟᱹᱭ ᱰᱟᱝᱨᱟ ᱠᱟᱰᱟ ᱱᱟᱦᱮᱞ ᱛᱮ ᱵᱟᱠᱚ ᱥᱤᱭᱚᱜ ᱠᱟᱱᱟ ᱢᱮᱛᱟᱜ ᱢᱮ ᱜᱟᱹᱰᱤ ᱛᱮᱜᱮ ᱦᱟᱸᱜ ᱡᱟᱹᱥᱛᱤ ᱟᱫᱚ ᱢᱤᱫ ᱵᱟᱨ ᱡᱟᱭᱜᱟ ᱨᱮᱱ ᱦᱚᱸᱚ ᱜᱟᱹᱭ ᱰᱟᱝᱨᱟ ᱠᱟᱰᱟ ᱱᱟᱦᱮᱞ ᱠᱚ ᱢᱮᱱᱟᱜ ᱠᱩᱣᱟ ᱟᱨ ᱠᱩ ᱥᱤᱭᱟᱜ ᱠᱟᱱ ᱜᱮᱭᱟ ᱟᱪᱪᱷᱟ ᱟᱯᱮᱥᱮ ᱚᱱᱛᱮᱱᱟᱜ ᱠᱷᱚᱵᱚᱨ ᱦᱟᱸᱜ ᱞᱟᱹᱭ ᱛᱟᱞᱟᱝ ᱢᱮ ᱜᱟᱹᱭ ᱰᱟᱝᱨᱟ ᱠᱟᱰᱟ ᱱᱟᱦᱮᱞᱛᱮ ᱡᱟᱹᱥᱛᱤ ᱠᱩ ᱥᱤᱭᱟᱜ ᱠᱟᱱᱟ ᱥᱮ ᱜᱟᱰᱤ ᱴᱮᱠᱴᱟᱨ ᱛᱮᱜᱮ ᱡᱟᱹᱥᱛᱤ ᱫᱚᱦᱟᱸᱜ
ᱦᱳᱭ ᱟᱞᱮ ᱥᱮᱫ ᱦᱚᱸ ᱱᱤᱛᱚᱜ ᱫᱚ ᱚᱱᱠᱟᱜ ᱜᱮ ᱦᱩᱭᱩᱜ ᱠᱟᱱᱟ ᱦᱟᱸᱜ ᱢᱟᱱᱮ᱾ ᱡᱟᱦᱟᱸᱭ ᱨᱮᱱ ᱜᱟᱹᱭ ᱰᱟᱝᱨᱟ ᱥᱮ ᱱᱩᱠᱩ ᱥᱤᱭᱳᱜ ᱰᱟᱝᱜᱽᱨᱟ ᱠᱚ ᱛᱟᱦᱮᱸ ᱠᱟᱱ ᱨᱮᱦᱚᱸ, ᱱᱤᱛᱚᱜ ᱫᱚ ᱚᱱᱮ ᱚᱱᱟ ᱢᱮᱥᱤᱱ ᱦᱮᱡ ᱛᱚ ᱴᱟᱠᱴᱚᱨ ᱛᱟᱨᱯᱚᱨᱮ ᱚᱱᱟ ᱚᱱᱟ ᱠᱟᱴᱤᱜ ᱢᱮᱥᱤᱱ ᱠᱚ ᱚᱱᱟ ᱚᱰᱳᱠ ᱠᱟᱱᱟ ᱦᱟᱸᱜ ᱟᱫᱚ ᱡᱟᱹᱥᱛᱤ ᱫᱚ ᱚᱱᱟ ᱜᱮᱠᱚ ᱵᱮᱣᱦᱟᱨᱮᱼᱟ
ᱟᱨ ᱡᱟᱦᱟᱸ ᱡᱟᱦᱟᱸ ᱡᱟᱭᱜᱟ ᱠᱚᱨᱮ ᱫᱚ ᱢᱮᱥᱤᱱ ᱠᱚᱛᱮ ᱵᱟᱭ ᱜᱟᱱᱚᱜᱼᱟ ᱠᱟᱱᱟ ᱴᱟᱠᱴᱟᱨ ᱠᱚᱛᱮ ᱚᱱᱟ ᱠᱚᱨᱮ ᱫᱚ ᱱᱚᱣᱟ ᱰᱟᱝᱨᱟ ᱠᱚᱛᱮ ᱠᱚ ᱥᱤᱭᱳᱜ ᱠᱟᱱᱟ᱾
ᱦᱮᱸᱻ ᱟᱞᱮ ᱥᱮᱫ ᱦᱚᱸ ᱚᱱᱠᱟᱜᱮ ᱚᱠᱟ ᱥᱮᱫ ᱨᱮ ᱢᱮᱛᱟᱜ ᱢᱮᱻ ᱚᱱᱠᱟ ᱠᱟᱪᱟ ᱠᱩᱪᱟ ᱥᱮ ᱠᱟᱹᱴᱤᱡ ᱢᱟᱴᱤᱡ ᱠᱷᱮᱛ ᱠᱚ ᱢᱮᱱᱟᱜᱼᱟ ᱚᱠᱟ ᱴᱷᱮ ᱫᱚ ᱴᱮᱠᱴᱟᱨ ᱠᱚ ᱦᱟᱸᱜ ᱵᱟᱝ ᱟᱹᱪᱩᱨᱚᱜᱼᱟ ᱛᱚ ᱚᱱᱰᱮ ᱫᱚ ᱜᱟ. ᱭ ᱰᱟᱝᱜᱨᱟ ᱠᱟᱰᱟ ᱱᱟᱦᱮᱞ ᱛᱮᱜᱮ ᱠᱩᱥᱤᱭᱟᱜ ᱠᱟᱱᱟ ᱟᱨ ᱵᱟᱠᱤ ᱫᱚ ᱦᱟᱸᱜ ᱚᱠᱟ ᱢᱚᱡᱽ ᱤᱭᱟᱹ ᱢᱚᱛᱞᱚᱵ ᱞᱟᱹᱴᱩ ᱞᱟᱹᱴᱩ ᱠᱷᱮᱛ ᱢᱮᱱᱟᱜᱼᱟ ᱛᱚ ᱚᱸᱰᱮ ᱫᱚ ᱦᱟᱜ ᱴᱮᱠᱟᱨ ᱛᱮᱜᱮ ᱚᱠᱚᱭ ᱤᱱᱟᱹᱜ ᱜᱷᱟᱹᱲᱤᱡ ᱮ ᱥᱤᱭᱟ ᱟᱨ ᱴᱮᱠᱴᱟᱨ ᱫᱚ ᱩᱥᱟᱹᱨᱟ ᱜᱚᱫᱚᱜ ᱠᱟᱱ ᱛᱮᱠᱚ ᱚᱱᱟᱜᱮ ᱦᱚᱲ ᱠᱚ ᱠᱩᱥᱤᱭᱟᱜ ᱠᱟᱱᱟ᱾
ᱚ ᱢᱟᱱᱮ ᱠᱚᱢ ᱥᱚᱢᱚᱭ ᱨᱮ ᱢᱮᱱᱟᱭᱟ ᱠᱚᱢ ᱥᱚᱢᱚᱭ ᱨᱮ ᱚᱱᱟ ᱫᱚ ᱟᱹᱰᱤ ᱢᱟᱨᱟᱝ ᱛᱮ ᱥᱤᱭᱟ ᱛᱟᱨᱯᱚᱨᱮ ᱚᱱᱟ ᱫᱚ ᱠᱟᱹᱴᱤᱡ ᱜᱟᱹᱰᱭᱟᱹ ᱧᱚᱜ ᱠᱟᱛᱮ ᱥᱤᱭᱟᱭ ᱞᱟᱛᱟᱨ ᱨᱮᱱᱟᱜ ᱦᱟᱥᱟ ᱪᱮᱛᱟᱱᱚᱜᱼᱟ ᱪᱮᱛᱟᱱ ᱨᱮᱱᱟᱜ ᱦᱟᱥᱟ ᱞᱟᱛᱟᱨᱚᱜᱼᱟ᱾ ᱚᱱᱟ ᱦᱚᱸ ᱢᱤᱫᱴᱟᱝ ᱥᱩᱵᱤᱛᱟ ᱠᱟᱱᱟ
ᱟᱻᱨᱚ ᱟᱨᱚ ᱱᱮᱛᱟᱨᱚᱜᱼᱟ ᱠᱟᱹᱴᱤᱡ ᱠᱟᱴᱤ ᱫᱚ ᱟᱨᱚ ᱢᱮᱥᱤᱱ ᱠᱚ ᱚᱰᱳᱠ ᱟᱠᱟᱱᱟ ᱛᱚ ᱠᱟᱹᱴᱤᱡ ᱠᱟᱹᱴᱤᱡ ᱵᱟᱹᱫᱽ ᱠᱚᱨᱮ ᱦᱚᱸ ᱚᱱᱟ ᱢᱮᱥᱤᱱ ᱠᱟᱹᱴᱤᱡ ᱢᱮᱥᱤᱱ ᱠᱚᱛᱮ ᱠᱚ ᱥᱤᱦᱩᱭᱟ
ᱚᱱᱠᱟᱜᱮ ᱱᱚᱣᱟ ᱦᱚᱸ ᱟᱹᱰᱤ ᱡᱟᱹᱥᱛᱤ ᱧᱮᱞᱚᱜᱚᱜ ᱠᱟᱱᱟ ᱡᱮ ᱟᱢ ᱡᱩᱫᱤ ᱴᱮᱠᱴᱟᱨ ᱛᱮ ᱵᱨᱚᱛ ᱢᱤᱫ ᱫᱤᱱ ᱨᱮᱜᱮ ᱡᱚᱛᱚᱣᱟᱜ ᱢᱤᱫ ᱫᱤᱱ ᱨᱮᱜᱮ ᱡᱟᱵᱚᱰ ᱛᱟᱢᱟ ᱢᱤᱫ ᱫᱤᱱ ᱨᱮᱜᱮ ᱞᱚᱥᱚᱫᱟ ᱟᱨ ᱢᱤᱫ ᱫᱤᱱ ᱜᱮ ᱦᱩᱲᱩ ᱨᱚᱦᱚᱭ ᱛᱟ ᱩᱛᱟᱹᱨᱟ ᱟᱫᱚ ᱚᱱᱠᱟ ᱦᱟᱸᱜ ᱠᱷᱟᱫ ᱠᱚ ᱵᱟᱝ ᱢᱮᱱᱟᱜᱼᱟ ᱞᱟᱦᱟᱛᱤᱧ ᱫᱤᱥᱟᱹᱟ ᱵᱚᱞᱮ ᱢᱤᱫ ᱫᱚᱢ ᱫᱚᱠᱚ ᱡᱟᱵᱚᱰ ᱠᱟᱛᱮ ᱠᱚ ᱫᱚᱦᱚ ᱠᱟᱜᱼᱟ ᱢᱤᱫ ᱥᱚᱯᱛᱟ ᱜᱟᱱ ᱟᱨ ᱤᱱᱟᱹ ᱵᱟᱫ ᱠᱚ ᱞᱚᱥᱚᱫᱟ ᱟᱨ ᱯᱷᱤᱨ ᱠᱚ ᱨᱚᱦᱚᱭᱟ᱾ ᱚᱱᱟ ᱫᱚ ᱜᱷᱟᱥ ᱠᱚᱦᱚᱸ ᱯᱩᱨᱟᱹ ᱞᱚᱥᱚᱫᱚᱜ ᱠᱟᱱ ᱛᱟᱦᱮᱱᱟ ᱢᱮᱛᱼᱟ ᱯᱩᱨᱟᱹ ᱥᱮᱤᱭᱟᱜ ᱠᱟᱱ ᱛᱟᱦᱮᱱᱟ ᱟᱨ ᱚᱱᱟᱜᱮ ᱠᱷᱟᱫᱽ ᱵᱮᱱᱟᱜ ᱠᱟᱱ ᱛᱟᱦᱮᱱᱟ ᱟᱨᱦᱚᱸ ᱮᱰᱟᱨ ᱦᱩᱭᱩᱜ ᱠᱟᱱᱟ ᱟᱨ ᱱᱮᱛᱟᱨ ᱫᱚ ᱵᱟᱝ ᱢᱤᱫ ᱨᱮᱜᱮ ᱡᱚᱛᱚᱣᱟᱜ ᱜᱮ ᱦᱩᱭᱩᱜ ᱠᱟᱱᱟ ᱟᱪᱪᱷᱟ ᱟᱯᱮᱥᱮᱱ ᱪᱮᱠᱟ ᱡᱟᱵᱚᱰ ᱠᱟᱛᱮ ᱠᱚ ᱫᱚᱦᱚᱠᱟᱜ ᱠᱟᱱᱟ ᱥᱮ ᱢᱤᱫ ᱫᱟᱤᱱ ᱨᱮ ᱠᱚ ᱞᱚᱥᱚᱫ ᱩᱛᱟᱹᱨ ᱮᱫᱟ
ᱚ ᱢᱟᱱᱮᱻ ᱟᱞᱮ ᱥᱮᱫ ᱫᱚ ᱡᱟᱦᱟᱸ ᱡᱟᱦᱟᱸ ᱫᱚ ᱦᱳᱭᱛᱳ ᱢᱟᱱᱮ ᱱᱚᱝᱠᱟᱱ ᱡᱟᱭᱜᱟ ᱠᱟᱱ ᱛᱟᱠᱚᱣᱟ ᱢᱟᱱᱮ ᱚᱸᱰᱮ ᱴᱟᱠᱴᱟᱨ ᱵᱟᱝ ᱵᱚᱞᱚᱱᱟ ᱮᱱᱠᱷᱟᱱ ᱫᱚ ᱩᱱᱠᱩ ᱫᱚ ᱢᱟᱲᱟᱝ ᱨᱮᱜᱮᱠᱚ ᱡᱟᱵᱚᱰ ᱠᱟᱜ ᱠᱟᱱᱟ ᱡᱟᱦᱟᱸ ᱛᱚ ᱠᱟᱹᱲᱢᱤ ᱠᱚᱠᱚ ᱧᱟᱢ ᱠᱚᱣᱟ ᱨᱚᱦᱚᱭ ᱦᱚᱲᱠᱚ ᱧᱟᱢ ᱠᱚᱣᱟ ᱟᱫᱚ ᱩᱱ ᱡᱚᱠᱷᱚᱱ ᱱᱤ ᱡᱟᱞᱟ ᱟᱫᱚ ᱛᱤᱥ ᱠᱚ ᱥᱚᱢᱚᱭᱚᱜᱼᱟ ᱡᱚᱛᱚᱜᱮ ᱠᱚ ᱨᱚᱦᱚᱭᱟ᱾
ᱟᱪᱪᱷᱟ
ᱟᱨ ᱡᱟᱦᱟᱸ ᱫᱚ ᱱᱚᱝᱠᱟ ᱦᱚᱸ ᱚ ᱡᱟᱦᱟᱸ ᱫᱚ ᱱᱚᱝᱠᱟ ᱦᱩᱭᱩᱜ ᱠᱟᱱᱟ ᱨᱚᱠᱟ ᱨᱟᱠᱟ ᱦᱚᱸ ᱡᱮᱢᱚᱱ ᱛᱮᱦᱮᱧ ᱡᱟᱵᱚᱰ ᱠᱮᱭᱼᱟ ᱥᱮᱛᱟᱜ ᱵᱮᱲᱟ ᱟᱨ ᱤᱱᱟᱹ ᱦᱤᱞᱳᱜ ᱠᱚ ᱨᱚᱦᱚᱭᱟ ᱚᱱᱠᱟ ᱦᱚᱸᱠᱚ ᱠᱟᱹᱢᱤ ᱠᱟᱱ ᱜᱮᱭᱟ᱾
ᱦᱩᱸ ᱟᱪᱪᱷᱟ ᱚᱱᱠᱟ ᱠᱟᱱ ᱜᱮᱭᱟ ᱟᱨ ᱟᱞᱮ ᱥᱮᱫ ᱦᱚᱸ ᱡᱚᱠᱷᱚᱱᱮᱢ ᱧᱮᱞᱟ ᱛᱚ ᱟᱞᱮ ᱥᱮᱫ ᱦᱚᱸ ᱚᱱᱠᱟᱠᱟᱭᱜᱮ ᱟᱨ ᱟᱞᱮ ᱥᱮᱫ ᱡᱚᱠᱷᱚᱱᱮᱢ ᱧᱮᱞᱟ ᱛᱚ ᱟᱹᱰᱤ ᱜᱟᱱ ᱱᱮᱛᱟᱨ ᱠᱟᱛᱮᱫ ᱡᱮ ᱚᱱᱠᱟ ᱜᱟᱹᱰᱤ ᱛᱮᱜᱮ ᱡᱚᱛᱚᱣᱟᱜ ᱦᱩᱭᱩᱜ ᱠᱟᱱᱟ ᱢᱮᱛᱟᱜ ᱢᱮ ᱚᱱᱟ ᱜᱮᱫ ᱦᱚᱸ ᱥᱮ ᱚᱱᱟ ᱜᱮᱫ ᱠᱟᱛᱮ ᱚᱱᱟ ᱡᱚᱠᱷᱚᱱᱮᱢ ᱫᱟᱞᱟ ᱜᱟᱹᱰᱤ ᱛᱮᱜᱮ ᱡᱚᱛᱚ ᱟᱫᱚ ᱪᱩᱠᱩ ᱫᱚᱱᱷᱟᱜ ᱥᱮ ᱦᱩᱲᱩ ᱠᱚᱫᱚ ᱵᱟᱠᱚ ᱟᱹᱜᱩᱭᱮᱫᱟ ᱠᱷᱟᱹᱞᱤ ᱦᱩᱲᱩ ᱢᱚᱛᱚᱡ ᱦᱟᱸᱜ ᱚᱠᱟ ᱫᱟᱱᱟ ᱢᱚᱛᱚᱡ ᱢᱮᱱᱟᱜᱼᱟ ᱚᱱᱟ ᱢᱚᱛᱮ ᱦᱚᱸ ᱚᱲᱟᱜ ᱥᱮᱫ ᱫᱚ ᱠᱚ ᱟᱹᱜᱩᱭᱮᱫᱟ ᱟᱨ ᱵᱟᱠᱤᱭᱟᱜ ᱵᱟᱹᱭᱦᱟᱹᱲ ᱨᱮ ᱠᱚ ᱵᱟᱹᱜᱤ ᱦᱚᱴᱚ ᱣᱟᱜ ᱠᱟᱱᱟ ᱚᱱᱠᱟ ᱟᱞᱮ ᱥᱮᱫ ᱩᱱ ᱟᱹᱰᱤ ᱡᱟᱹᱥᱛᱤ ᱟᱪᱪᱷᱟ ᱟᱯᱮ ᱥᱮᱜ ᱦᱟᱸᱜ ᱱᱚᱣᱟ ᱠᱚ ᱪᱮᱫ ᱞᱮᱠᱟ ᱤᱭᱟᱹ ᱚᱠᱚᱭ ᱵᱩᱥᱩᱵ ᱠᱚ ᱟᱹᱜᱩᱭᱮᱫᱟ ᱥᱮ ᱜᱟᱹᱰᱤ ᱛᱮᱜᱮ ᱡᱚᱛᱚ ᱠᱚ ᱫᱟᱞ ᱚᱪᱚᱭᱮᱫᱟ?
ᱚ ᱱᱤᱛᱳ ᱢᱟ ᱚᱱᱠᱟᱜᱮ ᱜᱚᱴᱟ ᱜᱮ ᱦᱩᱭᱩᱜ ᱠᱟᱱᱟ ᱡᱟᱦᱟᱸ ᱚᱱ ᱚᱱᱟ ᱢᱮᱥᱤᱱ ᱦᱮᱸᱡ ᱟᱠᱟᱱᱟ ᱱᱟᱣᱟ ᱱᱷᱟᱜ ᱱᱟᱜ ᱢᱟᱱᱮ ᱤᱱᱟᱹ ᱛᱮᱜᱮ ᱤᱨᱚᱜ ᱠᱟᱱᱟ ᱫᱟᱞᱚᱜ ᱠᱟᱱᱟ ᱠᱷᱟᱹᱞᱤ ᱦᱩᱲᱩ ᱛᱮᱫ ᱜᱮ ᱵᱚᱥᱛᱟ ᱨᱮ ᱥᱟᱸᱵᱟᱣ ᱠᱟᱛᱮᱫ ᱦᱮᱸ ᱴᱟᱠᱴᱟᱨ ᱞᱟᱫᱮ ᱠᱟᱛᱮ ᱚᱲᱟᱜ ᱠᱚ ᱟᱹᱜᱩ ᱥᱮᱴᱮᱨᱼᱟ ᱚᱱᱠᱟ ᱦᱩᱭᱩᱜ ᱠᱟᱱᱟ ᱟᱫᱚ ᱡᱟᱦᱟᱸᱭ ᱨᱮ ᱦᱟᱸᱜ ᱱᱚᱝᱠᱟ ᱜᱟᱹᱭ ᱰᱟᱝᱨᱟ ᱢᱮᱱᱟᱜ ᱠᱚᱣᱟ ᱚᱲᱟᱜ ᱨᱮ ᱟᱫᱚ ᱩᱱᱠᱩ ᱫᱚ ᱵᱩᱥᱩᱵ ᱦᱚᱸᱠᱚ ᱟᱹᱜᱩ ᱜᱮᱭᱟ ᱚᱲᱟᱜ ᱨᱮᱠᱚ ᱫᱟᱞᱟ ᱚᱱᱟ ᱫᱚ
ᱦᱮᱸ ᱚᱝᱠᱟ ᱜᱮ ᱟᱞᱮ ᱥᱮᱫ ᱦᱚᱸ ᱟᱨ ᱚᱱᱟ ᱚᱠᱚᱭ ᱠᱚᱫᱚ ᱦᱟᱸᱜ ᱠᱚ ᱢᱮᱱ ᱠᱮᱜᱼᱟ ᱜᱟᱹᱭ ᱰᱟᱝᱨᱤ ᱦᱮᱱᱟᱜ ᱠᱚᱣᱟ ᱩᱱᱠᱩ ᱫᱚ ᱚᱲᱟᱜ ᱠᱚ ᱟᱹᱜᱩᱭᱟ ᱟᱨ ᱚᱱᱟ ᱟᱞᱮ ᱞᱮ ᱧᱮᱞ ᱠᱟᱫᱟ ᱡᱮ ᱟᱹᱰᱤ ᱡᱟᱹᱥᱛᱤ ᱱᱤᱛ ᱱᱮᱛᱟᱨ ᱜᱮᱛᱚ ᱚᱱᱟ ᱞᱮᱵᱮᱫ ᱢᱮᱥᱤᱱ ᱦᱚᱸ ᱟᱯᱰᱮᱴ ᱟᱠᱟᱱᱟ ᱢᱮᱛ ᱢᱮ ᱵᱟᱠᱚ ᱞᱮᱵᱮᱫᱟ ᱚᱠᱟ ᱞᱮᱵᱮᱫ ᱜᱳᱞ ᱢᱮᱥᱤᱱ ᱢᱮᱱᱟᱜᱼᱟ ᱞᱮᱵᱮᱫ ᱛᱮ ᱚᱱᱟ ᱪᱟᱞᱟᱜᱼᱟ ᱦᱩᱲᱩ ᱫᱟᱞᱚᱜᱼᱟ ᱟᱫᱚ ᱚᱱᱟᱦᱚ ᱦᱟᱸᱜ ᱱᱤᱛ ᱱᱮᱛᱟᱨ ᱫᱚ ᱵᱟᱠᱚ ᱞᱮᱵᱮᱫ ᱮᱟ ᱮᱠᱟᱞ ᱚᱱᱟ ᱢᱮᱥᱤᱱ ᱥᱮ ᱢᱚᱴᱚᱨ ᱠᱚ ᱯᱷᱤᱴ ᱮᱫᱟ ᱟᱫᱚ ᱚᱱᱟ ᱛᱮᱜᱮ ᱱᱮᱛᱟᱨ ᱡᱚᱛᱚ ᱪᱤᱠᱟᱹᱜ ᱠᱟᱱᱟ ᱡᱚᱛᱚ ᱚᱱᱟ ᱫᱟᱞ ᱜᱮ ᱵᱟᱝ ᱦᱩᱭᱩᱜ ᱠᱟᱱᱟ ᱠᱷᱟᱹᱞᱤ ᱟᱢ ᱫᱚ ᱛᱤᱸᱜᱩ ᱠᱚᱜ ᱢᱮ ᱟᱨ ᱤᱭᱟᱹᱭ ᱢᱮ ᱞᱮᱵᱮᱫ ᱫᱚ ᱵᱟᱝ ᱦᱩᱭᱩᱜᱼᱟ ᱚᱱᱟ ᱫᱚ ᱟᱨᱟᱢ ᱟᱨᱟᱢ ᱜᱮ ᱟᱪᱪᱷᱟ ᱟᱯᱮ ᱥᱮᱫ ᱦᱚᱸ ᱚᱱᱠᱟ ᱦᱮᱡ ᱟᱠᱟᱱᱟ ᱥᱮ ᱵᱟᱝ ᱜᱮ ᱵᱤᱱᱟᱹ ᱫᱟᱞ ᱛᱮ ᱠᱷᱟᱹᱞᱤ ᱞᱮᱵᱮᱫ ᱛᱮ ᱠᱷᱟᱹᱞᱤ ᱵᱤᱱᱟᱹ ᱞᱮᱵᱮᱫ ᱛᱮ ᱵᱚᱞᱮ ᱠᱷᱟᱹᱞᱤ ᱛᱤᱸᱜᱩ ᱠᱟᱛᱮᱫ ᱫᱟᱞᱟ ᱚᱱᱠᱟᱱᱟᱜ ᱦᱮᱸᱡ ᱟᱠᱟᱱᱟ ᱥᱮ ᱵᱟᱝ
ᱟᱞᱮ ᱥᱮᱫ ᱦᱚᱸ ᱚᱱᱠᱟᱱᱟᱜ ᱫᱚ ᱦᱮᱡ ᱟᱠᱟᱱ ᱜᱮᱭᱟ ᱦᱮᱡ ᱫᱚ ᱦᱟᱸᱜ ᱟᱫᱚ ᱡᱟᱹᱥᱛᱤ ᱫᱚ ᱚᱱᱟ ᱛᱮᱜᱮ ᱠᱚ ᱫᱟᱞᱮᱜᱼᱟ ᱟᱫᱚ ᱚᱱᱟ ᱫᱚ ᱦᱟᱸᱜ ᱱᱚᱰᱮ ᱢᱤᱫᱴᱟᱹᱝ ᱤᱞᱮᱠᱴᱨᱤ ᱛᱮ ᱪᱟᱞᱟᱜᱼᱟ ᱛᱚ ᱟᱫᱚ ᱚᱱᱟ ᱤᱞᱮᱠᱴᱤᱨᱤ ᱡᱟᱦᱟᱸᱭᱟᱜ ᱠᱟᱱᱮᱠᱥᱚᱱ ᱢᱤᱫᱴᱟᱝ ᱦᱮᱱᱟᱜ ᱛᱟᱠᱚᱣᱟ ᱡᱮᱱᱟᱨᱮᱞ ᱠᱟᱱᱮᱠᱥᱚᱱ ᱟᱫᱚ ᱩᱱᱠᱩ ᱠᱚᱜᱮ ᱚᱱᱟ ᱫᱚᱠᱚ ᱫᱟᱞ ᱫᱟᱲᱮᱭᱟᱜᱼᱟ ᱟᱨ ᱡᱟᱦᱟᱸᱭᱟᱜ ᱱᱚᱜᱼᱚᱭ ᱱᱚᱝᱠᱟᱟᱸᱜ ᱵᱤᱯᱤ ᱮᱞ ᱠᱟᱱᱮᱠᱥᱚᱱ ᱥᱮ ᱡᱟᱦᱟᱱᱟᱜ ᱥᱚᱨᱠᱟᱨ ᱠᱷᱚᱱ ᱠᱤᱨᱤ ᱠᱟᱱᱮᱠᱥᱚᱱ ᱚᱠᱟ ᱚᱱᱟ ᱛᱮᱫᱚ ᱵᱟᱠᱚ ᱫᱟᱞ ᱦᱚᱪᱚᱣᱟ ᱠᱚ ᱠᱟᱱᱟ ᱥᱟᱵ ᱧᱟᱢ ᱦᱚᱪᱚ ᱞᱮᱱᱠᱷᱟᱱ ᱠᱚ ᱢᱟᱱᱮ ᱡᱩᱨᱤ ᱢᱟᱱᱟᱭᱮᱫ ᱠᱚᱣᱟ ᱠᱚ ᱯᱷᱟᱭᱤᱱᱮᱫ ᱠᱚᱣᱟ ᱠᱚ
ᱟᱪᱪᱷᱟ ᱟᱫᱚ ᱚᱱᱟ ᱱᱮᱛᱟᱨ ᱚᱱᱟ ᱢᱮᱥᱤᱱ ᱛᱮᱦᱚᱸ ᱪᱟᱞᱟᱜ ᱠᱟᱱᱟ ᱚᱠᱟ ᱢᱚᱴᱚᱨ ᱠᱚᱛᱮ ᱦᱚᱸ ᱥᱮ ᱚᱱᱟ ᱵᱟᱫ ᱠᱟᱛᱮᱫ ᱢᱮᱛᱟᱜ ᱢᱮ ᱚᱱᱟ ᱫᱟᱜ ᱢᱮᱥᱤᱱ ᱚᱠᱟ ᱫᱚ ᱫᱟᱜ ᱮᱢ ᱯᱟᱴᱟᱣ ᱵᱟᱲᱟᱭᱟ ᱦᱟᱸᱜ ᱚᱱᱟ ᱢᱮᱥᱤᱱ ᱛᱮᱦᱚᱸ ᱱᱮᱛᱟᱨ ᱢᱟᱠᱚ ᱪᱟᱞᱟᱣᱮᱫ ᱠᱟᱱ ᱜᱤᱧ ᱧᱮᱞ ᱮᱫᱟ ᱰᱤᱡᱮᱞ ᱫᱩᱞ ᱢᱮ ᱟᱨ ᱚᱸᱰᱮ ᱠᱷᱚᱡᱜᱮ ᱢᱟ ᱤᱭᱟᱹᱭ ᱢᱮ ᱚᱱᱟ ᱛᱮᱦᱚᱸ ᱟᱹᱰᱤ ᱜᱟᱱ ᱟᱞᱮ ᱥᱮᱫ ᱫᱚᱠᱚ ᱤᱭᱟᱹᱭᱮᱫᱟ
ᱛᱚ ᱚᱱᱛᱮ ᱠᱚ ᱞᱟᱜᱟᱣᱮᱫᱼᱟ ᱟᱨ ᱚᱱᱟ ᱢᱚᱴᱚᱨᱮ ᱪᱟᱹᱞᱩ ᱜᱚᱫ ᱠᱟᱜ ᱠᱟᱱᱟ ᱚᱱᱟ ᱤᱭᱟᱹ ᱯᱟᱢᱯ ᱛᱮᱫ ᱱᱷᱟᱜ ᱚᱱᱟ ᱯᱷᱤᱛᱟᱹ ᱛᱮᱜᱮ ᱦᱟᱱᱟ ᱢᱮᱥᱤᱱ ᱫᱚ ᱟᱹᱪᱩᱨᱚᱜᱼᱟ
ᱦᱮᱸ ᱚᱱᱠᱟ ᱦᱚᱸ ᱟᱹᱰᱤ ᱜᱟᱱ ᱧᱮᱞᱚᱜ ᱠᱟᱱᱟ ᱱᱮᱛᱟᱨ ᱠᱟᱛᱮᱜ
ᱛᱚ ᱟᱨᱚ ᱚᱱᱟ ᱧᱮᱞ ᱦᱩᱭ ᱠᱟᱱᱟ ᱡᱟᱦᱟᱸ ᱯᱟᱣᱟᱨ ᱴᱤᱞᱟᱨ ᱠᱚ ᱢᱮᱛᱟᱜ ᱠᱟᱱᱟ ᱚᱱᱟ ᱥᱤᱭᱩᱜ ᱢᱮᱥᱤᱱ
ᱟᱫᱚ ᱟᱫᱷᱮᱠ ᱠᱚᱫᱚ ᱚᱱᱟ ᱨᱮᱦᱚᱸ ᱠᱚ ᱢᱟᱱᱮ ᱯᱷᱤᱴᱤᱝᱮᱫᱼᱟ ᱠᱚ ᱚᱱᱟ ᱦᱤᱛᱟᱹ ᱠᱚ ᱞᱟᱜᱟᱣᱮᱫᱼᱟ ᱟᱨ ᱚᱱᱟ ᱛᱮᱜᱮ ᱠᱚ ᱫᱟᱞ
ᱟᱪᱪᱷᱟ
ᱪᱮᱫᱟᱜ ᱥᱮ ᱡᱮ ᱟᱹᱰᱤ ᱡᱟᱭᱜᱟ ᱨᱮᱜᱮ ᱛᱚ ᱚᱱᱟ ᱤᱞᱮᱠᱴᱤᱨᱤ ᱦᱚᱭ ᱤᱞᱮᱠᱴᱤᱨᱤ ᱨᱮᱱᱟᱜ ᱚᱥᱩᱵᱤᱫᱷᱟ ᱡᱟᱦᱟᱸ ᱫᱚ ᱢᱟᱱᱮ ᱤᱞᱮᱠᱴᱤᱨᱤᱠ ᱠᱟᱱᱮᱠᱥᱚᱱ ᱚᱱᱟ ᱡᱮᱱᱟᱨᱮᱞ ᱠᱟᱱᱮᱠᱥᱚᱱ ᱠᱟᱱ ᱛᱟᱠᱚᱣᱟ ᱥᱮ ᱠᱚᱢᱟᱨᱥᱤᱭᱟᱞ ᱫᱚ ᱵᱟᱝ ᱠᱟᱱ ᱛᱟᱠᱚᱣᱟ ᱮᱱᱠᱷᱟᱱ ᱩᱱᱠᱩ ᱫᱚ ᱚᱱᱟ ᱛᱚ ᱵᱟᱝᱠᱚ ᱪᱟᱞᱟᱣ ᱚᱪᱚ ᱟᱠᱚ ᱠᱟᱱᱟ ᱛᱚ ᱮᱱᱠᱷᱟᱱ ᱩᱱᱠᱩ ᱠᱚᱫᱚ ᱚᱱᱠᱟᱱᱟᱜ ᱛᱮᱜᱮ ᱠᱚ ᱪᱟᱞᱟᱣᱮᱜ-ᱟ ᱡᱟᱹᱥᱛᱤ
ᱟᱪᱪᱷᱟ ᱟᱯᱮ ᱥᱮᱫ ᱚᱱᱛᱮ ᱦᱩᱲᱩ ᱵᱟᱫ ᱠᱟᱛᱮ ᱟᱨ ᱚᱱᱠᱟ ᱪᱟᱥ ᱵᱟᱥ ᱪᱮᱫ ᱠᱚ ᱦᱩᱭᱩᱜᱼᱟ ᱟᱞᱮ ᱡᱚᱠᱷᱚᱡ ᱮᱢ ᱟᱞᱮᱥᱮᱫ ᱡᱚᱠᱷᱚᱱᱮᱢ ᱧᱮᱞᱟ ᱟᱹᱰᱤ ᱜᱟᱱ ᱜᱮ ᱪᱟᱥᱵᱟᱥ ᱦᱩᱭᱩᱜᱼᱟ ᱵᱚᱞᱮ ᱱᱮᱛᱟᱨ ᱠᱟᱛᱮᱫ ᱢᱟ ᱱᱚᱜᱼᱚᱭ ᱦᱩᱲᱩ ᱠᱚ ᱤᱭᱟᱹᱭᱮᱫᱟ ᱦᱟᱸᱜ ᱛᱚ ᱤᱱᱟᱹ ᱵᱟᱫ ᱫᱚ ᱦᱟᱸᱜ ᱢᱮᱛᱟᱜ ᱢᱮ ᱱᱤᱭᱟᱹ ᱥᱟᱶ ᱥᱟᱶ ᱛᱮᱜᱮ ᱚᱱᱟ ᱨᱟᱢᱵᱲᱟ ᱦᱟᱸᱜ ᱠᱚ ᱮᱨᱟ ᱨᱟᱢᱲᱟ ᱫᱚ ᱯᱤᱰᱷᱟᱹ ᱠᱚ ᱮᱨᱟ ᱟᱫᱚ ᱚᱸᱰᱮ ᱠᱷᱚᱡ ᱜᱮᱠᱚ ᱛᱩᱫᱟ ᱟᱪᱪᱷᱟ ᱟᱯᱮᱥᱮᱱ ᱫᱚ ᱨᱟᱢᱲᱟ ᱠᱚ ᱪᱟᱥ ᱵᱟᱲᱟᱭᱟ ᱥᱮ ᱵᱟᱠᱚ ᱪᱟᱥᱟ
ᱦᱮᱸ ᱨᱟᱢᱲᱟ ᱠᱚ ᱪᱟᱥ ᱜᱮᱭᱟ ᱪᱟᱥ ᱫᱚ ᱟᱫᱚ ᱚᱱ ᱚᱱᱠᱟ ᱫᱚ ᱦᱟᱸᱜ ᱵᱟᱝᱜᱮ ᱢᱟᱱᱮ ᱡᱟᱦᱟᱸᱭ ᱡᱟᱦᱟᱸᱭ ᱚᱱᱠᱟᱱ ᱜᱚᱰᱟ ᱡᱟᱭᱜᱟ ᱢᱮᱱᱟᱜ ᱛᱟᱠᱚᱣᱟ ᱡᱟᱦᱟᱸ ᱫᱚ ᱢᱟᱱᱮ ᱜᱷᱩᱴᱩ ᱡᱟᱭᱜᱟ ᱦᱟᱸᱜ ᱫᱟᱜ ᱠᱚ ᱵᱟᱝ ᱡᱚᱢᱟᱜᱼᱟ ᱥᱮᱨᱢᱟ ᱡᱟᱲᱤ ᱠᱚ ᱟᱫᱚ ᱚᱱᱟ ᱡᱟᱭᱜᱟ ᱠᱚᱨᱮ ᱫᱚ ᱦᱟᱸᱜ ᱚᱱᱟ ᱨᱟᱣᱲᱟ ᱠᱚ ᱪᱟᱥᱟ ᱢᱩᱠ ᱠᱚ ᱪᱟᱥᱟ ᱤᱱᱟᱹ ᱯᱚᱨᱮ ᱱᱚᱜᱼᱚᱭ ᱦᱟᱸᱜ ᱠᱩᱨᱛᱤ ᱡᱟᱦᱟᱸ ᱠᱚ ᱢᱮᱛᱟᱜ ᱠᱟᱱᱟ ᱠᱩᱨᱛᱤ ᱠᱚᱠᱚ ᱪᱟᱥᱟ
ᱟᱸ ᱡᱟᱦᱟᱸᱭ ᱫᱚ ᱚᱱᱟ ᱜᱚᱴᱟ ᱜᱮᱛᱮᱜ ᱛᱮ ᱡᱟᱭᱜᱟ ᱡᱟᱦᱟᱸ ᱫᱚ ᱢᱟᱱᱮ ᱠᱟᱹᱢᱤ ᱦᱚᱲ ᱵᱟᱹᱱᱩᱜ ᱠᱚᱣᱟ ᱩᱱᱠᱩ ᱫᱚ ᱢᱤᱫ ᱫᱷᱟᱹᱣ ᱨᱮ ᱨᱟᱦᱮᱲ ᱜᱮᱠᱚ ᱮᱨ ᱠᱟᱜᱼᱟ ᱟᱸ ᱡᱟᱦᱟᱸ ᱫᱚ ᱱᱮᱼᱮᱱ ᱛᱚᱜ ᱦᱟᱸᱜ ᱡᱮᱢᱚᱱ ᱡᱚᱱᱰᱨᱟ ᱮᱨᱚᱜ ᱨᱮᱱᱟᱜ ᱫᱤᱱ ᱠᱟᱱᱟ ᱦᱳᱭ ᱡᱚᱸᱰᱨᱟ ᱠᱚᱠᱚ ᱮᱨ ᱠᱟᱜᱼᱟ
ᱟᱞᱮ ᱥᱮᱜ ᱦᱚᱸ ᱱᱚᱜᱼᱚᱭ ᱚᱱᱟᱠᱚ ᱪᱟᱥ ᱫᱚ ᱟᱹᱰᱤ ᱱᱟᱯᱟᱭ ᱜᱮ ᱦᱩᱭᱩᱜᱼᱟ᱾ ᱚᱠᱟᱢ ᱞᱟᱹᱭ ᱠᱮᱫᱟ ᱟᱫᱚ ᱟᱞᱮᱥᱮᱫ ᱫᱚ ᱱᱚᱜᱼᱚ ᱱᱚᱣᱟᱜᱮ ᱟᱹᱰᱤ ᱡᱟᱹᱥᱛᱤ ᱠᱚ ᱪᱟᱥᱟ ᱡᱮ ᱚᱱᱟ ᱡᱚᱠᱷᱚᱱ ᱦᱟᱸᱜ ᱦᱩᱲᱩ ᱠᱚᱵᱚᱱ ᱜᱮᱫ ᱪᱟᱵᱟᱭᱟ ᱟᱫᱚ ᱤᱱᱟᱹ ᱵᱟᱫᱽ ᱫᱚ ᱦᱟᱸᱜ ᱥᱤᱭᱟᱜ ᱠᱚ ᱦᱩᱭᱩᱜᱼᱟ ᱟᱨᱦᱚᱸ ᱥᱤ ᱵᱟᱲᱟᱭᱟᱠᱚ ᱥᱤ ᱠᱟᱛᱮᱜ ᱦᱟᱸᱜ ᱚᱱᱟ ᱟᱭᱢᱟ ᱰᱷᱮᱨ ᱪᱟᱥᱵᱟᱥ ᱠᱚ ᱮᱨᱟ ᱵᱷᱩᱴ ᱢᱚᱹᱥᱨᱤ ᱠᱤᱥᱟᱹᱨᱤ ᱜᱩᱦᱩᱢ ᱟᱨ ᱴᱤᱥᱤ ᱢᱚᱴᱚᱨ ᱠᱚ ᱱᱚᱣᱟ ᱠᱚ ᱟᱹᱰᱤ ᱜᱟᱱ ᱜᱮ ᱦᱟᱸᱜ ᱪᱟᱥᱵᱟᱥ ᱦᱩᱭᱩᱜᱼᱟ ᱟᱪᱪᱷᱟ ᱟᱯᱮ ᱥᱮᱫ ᱱᱚᱣᱟ ᱵᱷᱩᱴ ᱢᱟᱥᱨᱤ ᱠᱤᱥᱟᱹᱨᱤ ᱜᱩᱦᱩᱢ ᱱᱚᱣᱟ ᱠᱚᱯᱮ ᱪᱟᱥ ᱵᱟᱥᱟ ᱥᱮ ᱵᱟᱯᱮ ᱪᱟᱥᱵᱟᱥᱟ ᱚᱱᱟ ᱵᱟᱵᱚᱫ ᱛᱮ ᱦᱚᱸ ᱢᱤᱜ ᱵᱟᱨᱠᱟᱛᱷᱟ ᱠᱟᱛᱷᱟ ᱠᱚ ᱫᱚᱦᱚᱭ ᱛᱟᱞᱟᱝ ᱢᱮ
ᱦᱳᱭ ᱟᱫᱚ ᱱᱚᱣᱟ ᱠᱚᱫᱚ ᱟᱞᱮ ᱚᱱᱟ ᱟᱞᱮ ᱥᱩᱨ ᱠᱚᱨᱮ ᱫᱚ ᱦᱟᱸᱜ ᱵᱟᱞᱮ ᱪᱟᱥ ᱥᱟ ᱢᱟᱱᱮ ᱚᱱᱟ ᱫᱚ ᱡᱟᱦᱟᱸ ᱫᱟᱜ ᱢᱟᱱᱮ ᱥᱩᱨ ᱨᱮ ᱥᱩᱵᱤᱫᱟ ᱦᱮᱱᱟᱜ ᱛᱟᱠᱚ ᱠᱚᱣᱟ ᱟᱨ ᱚᱱᱟ ᱪᱟᱥ ᱞᱟᱹᱜᱤᱫ ᱛᱮ ᱦᱟᱸᱜ ᱦᱟᱥᱟ ᱠᱚ ᱢᱟᱱᱮ ᱵᱮᱥᱟ ᱚᱱᱠᱟᱱ ᱡᱟᱭᱜᱟ ᱠᱚᱨᱮ ᱜᱮ ᱚᱱᱟ ᱠᱚᱫᱚ ᱠᱚ ᱪᱟᱥᱟ ᱡᱮᱢᱚᱱ ᱱᱟᱸᱜ ᱱᱚᱣᱱᱟᱛ ᱴᱤᱥᱤ ᱦᱩᱭᱱᱟ ᱮᱸ ᱱᱚᱜᱼᱱᱟ ᱠᱷᱮᱥᱟᱨᱤ ᱠᱚ ᱪᱷᱚᱞᱟ ᱠᱚ ᱢᱚᱴᱚᱨ ᱠᱚ ᱟᱫᱚ ᱚᱱᱟ ᱫᱚ ᱫᱟᱜ ᱦᱚᱸ ᱫᱚᱨᱠᱟᱨᱚᱜᱼᱟ ᱛᱚ ᱟᱨ ᱡᱟᱭᱜᱟ ᱦᱚᱸ ᱠᱟᱹᱴᱤᱡ ᱵᱮᱥ ᱧᱚᱜ ᱫᱚᱨᱠᱟᱨᱚᱜ ᱠᱟᱱᱟ ᱚᱱᱟ ᱪᱟᱥ ᱞᱟᱹᱜᱤᱫ ᱛᱮ
ᱦᱩᱸ
ᱟᱫᱚ ᱟᱞᱮ ᱚᱱᱛᱮ ᱫᱚ ᱚᱱᱟ ᱠᱚᱫᱚ ᱵᱟᱞᱮ ᱪᱟᱥᱟ ᱚᱱᱟ ᱪᱷᱟᱰᱟ ᱠᱟᱛᱮᱫ ᱫᱚ ᱚᱱᱟ ᱛᱩᱲᱤ ᱠᱚᱞᱮ ᱪᱟᱥᱟ ᱛᱩᱲᱤ ᱛᱟᱨᱯᱚᱨᱮ ᱱᱚᱜᱼ ᱱᱟ ᱥᱚᱵᱽᱡᱤ ᱠᱚᱦᱚᱸ ᱵᱤᱞᱟᱹᱛᱤ ᱵᱮᱸᱜᱟᱲ ᱚᱱᱟ ᱥᱟᱶᱛᱮ ᱟᱨᱚ ᱟᱲᱟᱜ ᱥᱟᱠᱟᱢ ᱠᱚ
ᱤᱱᱟᱹ ᱠᱚᱜᱮ ᱡᱟᱹᱥᱛᱤ ᱫᱚ ᱪᱟᱥ ᱦᱩᱭᱩᱜᱼᱟ᱾
ᱟᱪᱪᱷᱟ ᱟᱹᱰᱤ ᱱᱟᱯᱟᱭ ᱠᱟᱛᱷᱟᱢ ᱞᱟᱹᱭ ᱠᱮᱫᱮᱜᱼᱟ ᱟᱫᱚ ᱟᱞᱮ ᱥᱮᱜ ᱦᱚᱸ ᱱᱚᱜᱼᱚᱭ ᱟᱹᱰᱤ ᱜᱟᱱ ᱜᱤ ᱪᱟᱥᱵᱟᱥ ᱦᱩᱭᱩᱜᱼᱟ᱾ ᱤᱱᱟᱹ ᱵᱟᱫ ᱠᱟᱛᱮᱫ ᱫᱚ ᱦᱟᱸᱜ ᱚᱠᱟᱧ ᱞᱟᱹᱭ ᱠᱮᱜᱼᱟ ᱚᱱᱟ ᱵᱷᱩᱴ ᱢᱟᱹᱥᱨᱤ ᱠᱷᱟᱹᱥᱨᱤ ᱠᱚ ᱩᱝᱠᱩ ᱟᱫᱚ ᱟᱞᱮ ᱥᱮᱫ ᱫᱚ ᱱᱚᱼᱚᱭ ᱡᱚᱸᱰᱨᱟ ᱦᱚᱸ ᱟᱨ ᱨᱟᱦᱮᱲ ᱦᱚᱸ ᱟᱹᱰᱤ ᱜᱟᱱ ᱠᱚ ᱪᱟᱥᱟ, ᱟᱫᱚ ᱱᱮᱛᱟᱨ ᱠᱟᱛᱮᱫ ᱫᱚ ᱡᱚᱸᱰᱨᱟ ᱫᱚ ᱵᱟᱠᱚ ᱪᱟᱥᱫᱟ᱾ ᱮᱱᱛᱮᱡ ᱡᱚᱸᱰᱨᱟ ᱡᱚᱠᱷᱚᱱᱮᱢ ᱪᱟᱥᱟ ᱛᱚ ᱟᱹᱰᱤ ᱰᱷᱮᱨ ᱰᱷᱮᱨ ᱢᱮᱱᱟᱜᱼᱟ ᱛᱚ ᱚᱱᱟᱨᱮ ᱯᱳ ᱦᱚᱸ ᱟᱹᱰᱤ ᱜᱟᱱ ᱜᱮ ᱞᱟᱜᱟᱜᱼᱟ ᱟᱨ ᱰᱟᱱᱰᱟ ᱠᱚ ᱟᱹᱰᱤᱜᱟᱱ ᱦᱟᱹᱥᱩᱣᱟ ᱯᱩᱨᱮ ᱥᱤᱛᱩᱝ ᱨᱮ ᱯᱩᱭ ᱦᱩᱭᱩᱜᱼᱟ ᱫᱟᱜ ᱞᱮᱠᱟ ᱢᱟ ᱵᱟᱝᱜᱮ ᱡᱩᱛᱩᱜ ᱯᱩ ᱦᱚᱸ ᱟᱫᱚ ᱚᱱᱟ ᱤᱭᱟᱹᱛᱮ ᱱᱮᱛᱟᱨ ᱠᱚᱢ ᱧᱚᱜ ᱠᱚ ᱪᱟᱥ ᱫᱟ ᱟᱹᱰᱤ ᱜᱟᱱ ᱜᱮ ᱰᱟᱸᱰᱟ ᱦᱟᱹᱥᱩ ᱠᱟᱱᱟ ᱟᱫᱚ ᱚᱱᱟᱛᱮ ᱵᱚᱞᱮ ᱡᱟ ᱠᱚ ᱪᱟᱥᱫᱟ ᱡᱚᱢ ᱞᱮᱠᱟ ᱨᱮ ᱡᱚᱸᱰᱨᱟ ᱫᱚ ᱟᱹᱰᱤ ᱜᱟᱱᱮ ᱠᱚ ᱢᱮᱱᱟ ᱵᱚᱪᱷᱚᱨ ᱨᱮ ᱡᱚᱢ ᱡᱟᱹᱨᱩᱲ ᱜᱮᱭᱟ, ᱫᱟᱠᱟ ᱡᱚᱸᱰᱨᱟ ᱫᱟᱠᱟ ᱪᱤᱠᱟᱹᱢ ᱡᱚᱢ ᱵᱟᱲᱟᱣ ᱠᱟᱜ ᱠᱷᱟᱡ ᱦᱟᱸᱜ ᱚᱱᱟᱠᱚ ᱞᱮᱭᱟ ᱵᱚᱪᱷᱚᱨ ᱨᱮ ᱡᱚᱢ ᱦᱚᱸ ᱟᱹᱰᱤ ᱡᱟᱹᱨᱩᱲ ᱜᱮᱭᱟ ᱟᱪᱪᱷᱟ ᱟᱯᱮ ᱥᱮᱜ ᱚᱱᱛᱮ ᱡᱚᱸᱰᱨᱟ ᱫᱚ ᱪᱮᱫ ᱞᱮᱠᱟ ᱠᱟᱛᱮᱫ ᱠᱚ ᱡᱚᱢ ᱵᱟᱲᱟᱭ ᱜᱮᱭᱟ?
ᱡᱚᱱᱰᱨᱟ ᱦᱚᱸ ᱟᱞᱮᱥᱮᱫ ᱫᱚ ᱚᱱᱠᱟ ᱫᱚ ᱵᱟᱠᱚ ᱪᱟᱥ ᱮᱜᱼᱟ ᱢᱟᱱᱮ ᱡᱟᱦᱟᱸ ᱛᱤᱱᱟᱹᱜ ᱚᱱᱮ ᱡᱚᱢ ᱞᱮᱠᱟ ᱜᱮ ᱢᱟᱱᱮ ᱢᱤᱫ ᱠᱟᱴᱷᱟ ᱵᱟᱨ ᱠᱟᱴᱷᱟ ᱡᱟᱭᱜᱟ ᱠᱚᱨᱮ ᱠᱚ ᱪᱟᱥᱟ ᱢᱟᱱᱮ ᱟᱠᱷᱨᱤᱧ ᱠᱚ ᱵᱚᱠ ᱟᱹᱠᱷᱨᱤᱧᱟᱛᱚ ᱟᱞᱮ ᱥᱮᱫ ᱫᱚ ᱟᱱᱮ ᱨᱟᱯᱟᱜ ᱠᱟᱛᱮ ᱡᱚᱢ ᱞᱟᱹᱜᱤᱫ ᱜᱮ
ᱟᱨ ᱡᱟᱦᱟᱸᱭ ᱠᱚ ᱠᱟᱹᱴᱤᱡ ᱡᱟᱦᱟᱸᱭ ᱠᱚ ᱠᱟᱹᱴ ᱡᱟᱥ ᱧᱚᱜ ᱠᱚ ᱪᱟᱥᱟ ᱩᱱᱠᱩ ᱫᱚ ᱱᱚᱜᱼᱚᱭ ᱡᱚᱸᱰᱨᱟ ᱫᱟᱠᱟ ᱠᱟᱛᱮᱫ ᱠᱚ ᱡᱚᱢ ᱜᱮᱭᱟ ᱟᱨ ᱚᱱᱮ ᱫᱟᱲᱯᱳ ᱠᱚᱥᱮ ᱪᱮᱫ ᱠᱚ ᱢᱮᱛᱟᱜᱼᱟᱱᱟ ᱚᱱᱟ ᱠᱟᱛᱮᱜ ᱦᱚᱸᱠᱚ ᱡᱚᱢ ᱜᱮᱭᱟ ᱚᱱᱟ ᱥᱟᱶᱛᱮ ᱡᱟᱦᱟᱸᱭ ᱠᱟᱹᱴᱤᱡ ᱵᱟᱹᱲᱛᱤ ᱧᱚᱜ ᱠᱚ ᱪᱟᱥ ᱠᱟᱜ ᱠᱷᱟᱱ ᱫᱚ ᱟᱠᱷᱨᱤᱧ ᱦᱚᱸᱠᱚ ᱟᱠᱷᱨᱤᱧ ᱜᱮᱭᱟ᱾
ᱟᱪᱪᱷᱟ ᱟᱹᱰᱤ ᱱᱟᱯᱟᱭ, ᱟᱫᱚ ᱟᱞᱮ ᱥᱮᱜ ᱦᱚᱸ ᱱᱚᱜᱼᱚᱭ ᱡᱚᱸᱰᱨᱟ ᱪᱟᱥ ᱟᱹᱰᱤ ᱜᱟᱱ ᱜᱮ ᱦᱩᱭᱩᱜᱼᱟ ᱟᱨ ᱟᱞᱮ ᱫᱚ ᱦᱟᱸᱜ ᱟᱭᱢᱟ ᱞᱮᱠᱟᱛᱮ ᱚᱱᱟᱫᱚᱢ ᱡᱚᱢ ᱫᱟᱲᱮᱭᱟᱜᱼᱟ ᱚᱱᱟ ᱟᱛᱟ ᱠᱟᱛᱮᱢ ᱡᱚᱢ ᱫᱟᱲᱮᱭᱟᱜᱼᱟ, ᱥᱮ ᱢᱮᱛᱟᱜ ᱢᱮ ᱥᱟᱹᱛᱩ ᱠᱟᱛᱮᱜ ᱥᱮ ᱟᱭᱢᱟ ᱞᱮᱠᱟᱱᱟᱜ ᱤᱭᱟᱹ ᱠᱟᱛᱼᱼ ᱮᱢ ᱡᱚᱢ ᱫᱟᱲᱮᱭᱟᱜᱼᱟ ᱚᱱᱟ ᱡᱚᱱᱰᱨᱟ ᱠᱚᱫᱚ᱾ ᱟᱫᱚ ᱦᱮᱸ ᱢᱟ ᱟᱹᱰᱤ ᱜᱟᱱ ᱜᱮ ᱱᱚᱜ ᱚᱭ ᱥᱚᱢᱚᱭ ᱦᱚᱸ